ᱦᱮᱞᱳ ᱦᱮᱞᱳ
ᱦᱮᱞᱳ
ᱦᱮᱞᱳ ᱦᱮᱸ ᱡᱚᱦᱟᱨ ᱜᱮ᱾
ᱦᱮᱸᱦᱮᱸ ᱡᱚᱦᱟᱨ ᱜᱮ ᱾
ᱪᱮᱫ ᱠᱚᱢ ᱪᱤᱠᱟᱹᱭᱮᱫᱟ?
ᱤᱭᱟᱹ
ᱢᱮᱱ ᱫᱤᱧ ᱟᱲᱟᱝ ᱠᱚᱫᱚ ᱢᱚᱸᱡᱽ ᱜᱮ ᱟᱸᱡᱚᱢᱚᱜ ᱠᱟᱱ ᱛᱤᱧᱟᱹ ᱛᱚ ᱥᱮ ᱰᱤᱥᱴᱟᱵᱽ ᱫᱟᱭ?
ᱵᱟᱝ ᱵᱟᱝ ᱢᱚᱸᱡᱽ ᱜᱮ ᱟᱸᱡᱚᱢᱚᱜ ᱠᱟᱱᱟ᱾
ᱦᱳᱭ
ᱟᱫᱚ ᱟᱯᱮ ᱠᱚᱫᱚ ᱡᱷᱚᱛᱚ ᱠᱚᱯᱮ ᱢᱚᱡᱽ ᱜᱮᱭᱟ ᱵᱟᱝ᱾
ᱦᱮᱸ ᱢᱚᱡᱽ ᱵᱟᱲᱟ ᱜᱮ᱾
ᱚ ᱟᱪᱪᱷᱟ ᱵᱷᱟᱜᱤ ᱠᱷᱟᱱ ᱦᱮᱸ ᱟᱞᱮ ᱦᱚᱸ ᱡᱷᱚᱛᱚ ᱜᱮᱞᱮ ᱱᱟᱯᱟᱭ ᱵᱟᱲᱟ ᱜᱮᱭᱟ᱾
ᱦᱮᱸ ᱛᱚᱵᱮ ᱟᱯᱮᱥᱮᱫ ᱫᱟᱜ ᱡᱟᱹᱲᱤ ᱠᱮᱜᱟᱭ ᱥᱮ ᱵᱟᱝ?
ᱦᱮᱸ ᱟᱞᱮ ᱥᱮ ᱫᱟᱜ ᱡᱟᱹᱲᱤᱼ ᱥᱮᱛᱟᱜ ᱠᱷᱚᱱᱜᱮ ᱡᱚᱨᱚᱜ ᱠᱟᱱ ᱛᱟᱦᱮᱸᱱᱟ ᱱᱤᱛᱚᱜ ᱫᱚ ᱠᱚᱣᱟᱥᱟ ᱞᱮᱠᱟ ᱡᱚᱨᱚᱜ ᱠᱟᱱᱟ ᱟᱨ ᱠᱟᱹᱴᱤᱡ ᱵᱮᱥ ᱧᱚᱜ ᱡᱚᱨᱚᱜ ᱠᱟᱱ ᱛᱷᱮᱱᱟ ᱾
ᱛᱟᱦᱚᱞᱮ ᱫᱚ ᱦᱩᱲᱩ ᱨᱚᱦᱚᱭ ᱮᱦᱚᱵ ᱠᱮᱫᱟ ᱯᱮ ᱥᱮ ᱪᱟᱵᱟᱭᱮᱱ ᱛᱟᱯᱮᱭᱟ ᱾
ᱦᱚᱸᱵᱟᱢ ᱦᱩᱲᱩ ᱨᱚᱦᱚᱭ ᱫᱚ ᱮᱦᱚᱵ ᱠᱟᱫᱟᱞᱮ ᱪᱷᱟᱵᱟ ᱫᱟ ᱟᱣᱨᱤ ᱦᱩᱭᱩᱟ ᱢᱟᱴᱷ ᱵᱚᱨᱟᱵᱚᱨ ᱛᱟᱦᱮᱱᱟ ᱾
ᱟᱨ ᱟᱯᱮ ᱥᱮᱱ ᱫᱚ
ᱟᱞᱮ ᱥᱮᱱ ᱟᱞᱮ ᱥᱮᱱ ᱱᱚᱭ ᱪᱟᱵᱟ ᱦᱮᱡ ᱠᱟᱱᱟ ᱾ ᱟ ᱟᱨ ᱵᱟᱨᱭᱟ ᱯᱮᱭᱟ ᱠᱷᱮᱛ ᱵᱟᱹᱠᱤ ᱢᱮᱱᱟᱜᱼᱟ ᱾
ᱦᱮᱸ ᱵᱷᱟᱜᱮ ᱜᱮ ᱛᱷᱟᱞᱮ ᱟᱯᱮ ᱫᱚ ᱡᱟᱹᱱᱤᱡ ᱟᱹᱰᱤ ᱢᱟᱲᱟᱝ ᱠᱷᱚᱱ ᱜᱮᱯᱮ ᱨᱚᱦᱚᱭᱮᱜᱼᱟ ᱾
ᱦᱮᱸ ᱦᱮᱸ ᱢᱟᱨᱟᱝ ᱜᱮ ᱾
ᱟᱪᱪᱷᱟ ᱟᱯᱮ ᱫᱚ ᱪᱮᱫ ᱚᱱᱟ ᱚᱱᱠᱟ ᱥᱮᱞᱚ ᱫᱟᱜ ᱛᱮᱜᱮ ᱯᱮ ᱨᱚᱦᱚᱭ ᱜᱮᱭᱟ ᱥᱮ ᱚᱱᱠᱟ ᱵᱚᱨᱥᱟ ᱟᱛᱮ?
ᱦᱮᱸ ᱥᱮᱞᱳ ᱛᱮᱦᱚᱸ ᱾ ᱦᱮᱸ ᱮᱠᱷᱚᱱ ᱫᱚ ᱥᱮᱞᱳ ᱨᱮᱱᱟᱜ ᱵᱟᱹᱱᱩᱜᱼᱟ ᱡᱟ ᱫᱟᱜ
ᱦᱩᱸ ᱦᱩᱸ
ᱢᱤᱫ ᱦᱟᱯᱛᱟ ᱠᱷᱚᱡ ᱡᱟᱹᱯᱩᱫ ᱞᱟᱜᱟᱣ ᱠᱟᱜᱼᱟᱭ ᱾
ᱚ ᱵᱷᱟᱜᱮ ᱜᱮ ᱛᱟᱦᱮᱞᱮ ᱫᱚᱢᱮ ᱜᱮ ᱫᱟᱜ ᱡᱟᱹᱲᱤ ᱟᱯᱮ ᱠᱟᱱᱟ ᱾
ᱦᱮᱸ
ᱟᱯᱮ ᱥᱮᱱᱟᱜ ᱫᱟᱜ ᱡᱚᱛᱚ ᱫᱟᱜ ᱡᱟᱹᱱᱤᱡ ᱟᱞᱮ ᱥᱮᱫ ᱜᱮ ᱦᱮᱡ ᱠᱟᱱᱟ ᱾
ᱦᱮᱸ ᱡᱟᱹᱱᱤᱡ ᱪᱚ ᱚᱱᱟ ᱛᱮᱜᱮ ᱟᱞᱮ ᱥᱮᱫ ᱫᱚ ᱩᱱᱟᱹᱜ ᱡᱳᱨ ᱫᱚ ᱵᱟᱝᱼᱮ ᱫᱟᱜ ᱮᱜ ᱜᱮᱭᱟ ᱾
ᱦᱳᱭ ᱦᱳᱭ
ᱦᱩᱸ
ᱛᱚᱵᱮ ᱚᱲᱟᱜ ᱠᱚᱨ ᱫᱚ ᱪᱤᱜ ᱪᱤᱠᱟ ᱦᱩᱭᱩᱜ ᱠᱟᱱᱟ ᱾
ᱱᱤᱛᱚᱜ ᱚᱲᱟᱜ ᱠᱚᱫᱚ ᱚᱲᱟᱜ ᱨᱮᱜᱮ ᱢᱟᱱᱮ ᱢᱟ ᱦᱩᱭ ᱠᱟᱱᱟ ᱾ ᱪᱤᱠᱟᱹ ᱫᱚ ᱪᱮᱜ ᱦᱚᱸ ᱵᱟᱝ ᱦᱩᱭᱩᱜ ᱠᱟᱱᱟ ᱱᱤᱛᱚᱜ ᱫᱚ ᱾
ᱮᱸ
ᱢᱟᱴᱷ ᱠᱚᱨᱮᱱᱟᱜ ᱦᱩᱲᱩ ᱨᱚᱦᱚᱭ ᱜᱮ ᱴᱩᱠᱼᱴᱟᱠ ᱤᱱᱟᱹ ᱠᱚᱜᱮ ᱮᱴᱟᱜ ᱠᱤᱪᱷᱩ ᱫᱚ ᱵᱟᱝ ᱾
ᱟᱞᱮᱭᱟᱜ ᱱᱚᱛᱮ ᱫᱩᱲᱩᱜ ᱦᱩᱭ ᱠᱟᱱᱟ ᱜᱟᱛᱮ ᱠᱚ ᱥᱟᱶ ᱞᱟᱹᱜᱤᱫ
ᱚ ᱟᱪᱪᱷᱟ ᱵᱟᱦᱨᱮ ᱥᱮᱫ ᱨᱮ ᱵᱟᱝ ᱾
ᱦᱩᱸ ᱵᱟᱦᱮᱨᱮ ᱥᱮ ᱾
ᱛᱤᱦᱤᱧ ᱜᱤ ᱵᱟᱭ ᱫᱟᱜᱮᱜ ᱠᱟᱱᱟ ᱠᱷᱟᱹᱞᱤ ᱡᱟᱯ ᱾ ᱯᱩᱞ ᱡᱟᱹᱯᱩᱜ ᱠᱟᱜ ᱜᱮᱭᱟᱭ ᱚᱱᱟᱛᱮ ᱫᱩᱲᱩᱵ ᱦᱩᱭ ᱟᱠᱟᱱᱟ ᱢᱤᱫ ᱦᱚᱯᱛᱟ ᱾ ᱚᱲᱟᱜ ᱨᱮᱜᱮ ᱛᱟᱦᱮᱸ ᱦᱩᱭᱩᱜ ᱠᱟᱱᱟ ᱠᱷᱮᱛ ᱟᱨ ᱚᱲᱟᱜ ᱠᱷᱮᱛ ᱟᱨ ᱚᱲᱟᱜ ᱾
ᱚ ᱦᱮᱸ ᱟᱫᱚ ᱱᱤᱛᱚᱜ ᱫᱚ ᱤᱱᱟᱹᱜᱮ ᱥᱚᱢᱚᱭ ᱛᱚ ᱫᱟᱜ ᱦᱚᱭ ᱫᱟᱜ ᱮᱫᱟ ᱚᱲᱟᱜ ᱠᱷᱚᱱ ᱵᱟᱭᱨᱮ ᱥᱮᱫ ᱫᱚᱢᱮ ᱨᱤᱢᱤᱞ ᱛᱮ ᱥᱮᱱ ᱦᱚᱸ ᱵᱟᱝ ᱜᱟᱱᱚᱜ ᱾ ᱠᱟᱱᱟ ᱡᱟᱦᱟᱸ ᱥᱮᱜ
ᱦᱳᱭᱼᱼ
ᱚᱲᱟᱜ ᱨᱮ ᱜᱤᱛᱤᱡ ᱜᱤᱛᱤᱡ ᱛᱮ ᱦᱚᱲᱢᱚ ᱠᱚ ᱦᱟᱹᱥᱩ ᱠᱟᱱᱟ ᱾
ᱦᱮᱸ ᱛᱷᱟᱞᱮ ᱠᱷᱟᱱ ᱫᱚ ᱟᱵᱮᱱ ᱫᱚ ᱢᱟᱴᱷ ᱨᱮ ᱵᱮᱥᱤ ᱧᱚᱜ ᱠᱟᱹᱢᱤ ᱵᱮᱱ ᱤᱱᱟᱹ ᱠᱷᱟᱱ ᱫᱚ ᱵᱟᱝ ᱦᱟᱥᱩ ᱵᱮᱱᱟ ᱾
ᱦᱮᱸ
ᱞᱟᱹᱭ ᱫᱟᱞᱤᱧ ᱛᱷᱟᱞᱮ ᱟᱯᱮ ᱥᱮᱱ ᱫᱚ ᱚᱱᱟ ᱥᱚᱵᱽᱡᱤ ᱠᱚᱫᱚ ᱪᱮᱫ ᱠᱚᱠᱚ ᱨᱚᱦᱚᱭ ᱜᱮᱭᱟ ᱠᱚ ᱾
ᱥᱚᱵᱽᱡᱤ ᱠᱚᱫᱚ ᱡᱚᱛᱚ ᱞᱮᱠᱟ ᱜᱮ ᱾ ᱥᱚᱵ ᱛᱷᱚᱲᱟ ᱛᱷᱚᱲᱟ ᱚᱲᱟᱜ - ᱠᱟ ᱡᱚᱢ ᱡᱮᱢᱚᱱ ᱦᱩᱭᱩᱜ ᱤᱱᱠᱟ ᱾
ᱚ ᱵᱟᱝ ᱤᱱᱟᱹ ᱨᱮᱦᱚᱸ ᱱᱟᱯᱟᱭ ᱜᱮᱭᱟ ᱠᱤᱨᱤᱧ ᱫᱚ ᱵᱟᱝ ᱞᱟᱜᱟᱜᱼᱟ ᱚᱲᱟᱜ ᱨᱮᱜᱮ ᱛᱟᱦᱮᱱᱟ ᱦᱮᱸ ᱾
ᱦᱚᱭ ᱦᱚᱭ ᱛᱟᱞᱮ ᱟᱯᱮ ᱫᱚ ᱡᱟᱹᱥᱛᱤ ᱜᱮᱯᱮ ᱨᱚᱦᱚᱭᱟ ᱡᱟᱹᱱᱤᱡ?
ᱦᱮᱸ ᱟᱞᱮ ᱫᱚ ᱟᱯᱮ ᱥᱮᱱ ᱠᱷᱚᱱ ᱫᱚ ᱡᱟᱹᱥᱛᱤ ᱜᱮᱞᱮ ᱨᱚᱦᱚᱭᱟ ᱾
ᱚᱸᱰᱮ ᱫᱚ ᱟᱹᱠᱷᱨᱤᱧ ᱦᱚᱞᱮ ᱟᱹᱠᱷᱨᱤᱧ ᱜᱮᱭᱟ ᱟᱨ ᱚᱲᱟᱜ ᱠᱚᱨᱮ ᱦᱚᱸ ᱢᱟᱱᱮ ᱛᱟᱦᱮᱱ ᱠᱷᱟᱱ ᱫᱚ ᱡᱚᱢ ᱵᱟᱲᱟ ᱫᱚ ᱦᱩᱭᱩᱜ ᱜᱮᱭᱟ᱾
ᱦᱚᱭ ᱦᱚᱭ, ᱛᱟᱦᱚᱞᱮ ᱟᱯᱮ ᱥᱮᱫ ᱫᱚ ᱵᱟᱨ ᱫᱷᱟᱣ ᱛᱮᱯᱮ ᱨᱚᱦᱚᱭ ᱜᱮᱭᱟ ᱡᱟᱹᱱᱤᱡ?
ᱦᱮᱸ᱾
ᱟᱪᱪᱷᱟ ᱟᱯᱮ ᱥᱮᱱ ᱫᱚ ᱢᱤᱫ ᱫᱷᱟᱣ ᱜᱮ ᱦᱩᱲᱩ ᱪᱟᱥ ᱦᱩᱭᱩᱜᱼᱟ ᱥᱮ ᱵᱟᱨ ᱫᱷᱟᱣ ᱦᱩᱭᱩᱜᱼᱟ?
ᱦᱮᱸ ᱟᱞᱮ ᱥᱮᱫ ᱫᱚ ᱮᱠᱷᱚᱱ ᱫᱚ ᱵᱟᱨ ᱫᱷᱟᱣ ᱜᱮᱞᱮ ᱪᱟᱥᱮ ᱟ ᱞᱟᱦᱟ ᱡᱚ ᱢᱤᱫ ᱫᱷᱟᱣ ᱜᱮ᱾ ᱮᱠᱷᱚᱱ ᱫᱚ ᱥᱮᱞᱳ ᱠᱚ ᱦᱩᱭ ᱟᱠᱱ ᱥᱮ᱾
ᱦᱩᱸ᱾
ᱤᱱᱟᱹ ᱵᱟᱨ ᱫᱷᱟᱣ
ᱦᱚᱸ
ᱟᱞᱮᱥ ᱮᱫ ᱫᱚ ᱥᱮᱞᱚ ᱠᱚᱫᱚ ᱵᱟᱹᱱᱩᱜ ᱟᱠᱟᱫᱟ᱾ ᱤᱱᱠᱟᱹ ᱠᱮᱱᱮᱞ ᱫᱟᱜ ᱛᱮ ᱪᱟᱥ ᱦᱩᱭᱩᱜ-ᱟ ᱢᱤᱫ ᱫᱷᱟᱣ ᱫᱚ ᱟᱨ ᱢᱤᱫ ᱫᱷᱟᱣ ᱫᱚ ᱟᱨ ᱵᱚᱨᱥᱟ ᱠᱚᱛᱮ᱾
ᱦᱚᱭ ᱦᱚᱭ᱾ ᱛᱚᱵᱮ ᱠᱷᱮᱛ ᱠᱚᱨᱮ ᱦᱟᱹᱠᱩ ᱠᱚ ᱧᱟᱢᱚᱜ ᱠᱟᱱᱟ ᱠᱚᱥᱮ ᱵᱟᱝ?
ᱠᱷᱮᱛ ᱠᱚᱨᱮ ᱦᱟᱹᱠᱩ ᱠᱚ ᱦᱟᱯᱮ ᱵᱟᱹᱞᱤᱧ ᱥᱮᱱ ᱟᱠᱟᱱᱟ᱾ ᱟᱫᱚ ᱵᱟᱞᱤᱧ ᱞᱟᱹᱭ ᱫᱟᱲᱮᱜ ᱠᱟᱱᱟ ᱧᱢᱚᱜᱼᱼ ᱠᱟᱱ ᱜᱮᱭᱟ ᱠᱚ ᱡᱟᱹᱱᱤᱡ ᱦᱚᱚᱭ ᱛᱚ ᱟᱫᱚ ᱥᱮᱱ ᱵᱟᱝ ᱦᱩᱭ ᱟᱠᱟᱱᱟ᱾
ᱟᱞᱮ ᱥᱮᱱ ᱫᱚ ᱫᱚᱢᱮ ᱦᱟᱠᱩ᱾ ᱡᱚᱛᱚ ᱜᱟᱹᱰᱭᱟᱹ ᱠᱚᱨᱮᱱ ᱠᱚ ᱦᱮᱡ ᱟᱠᱟᱱᱟ ᱡᱚᱛᱚ ᱠᱷᱮᱛ ᱨᱮᱜᱮ᱾
ᱚ ᱛᱟᱦᱚᱞᱮ ᱢᱟᱴᱷ ᱠᱚᱨᱮ ᱡᱩᱫᱤ ᱡᱟᱦᱟᱸᱭ ᱴᱟᱠᱴᱟᱨ ᱠᱚ ᱪᱟᱞᱟᱜᱼᱟ ᱛᱟᱦᱚᱞᱮ ᱚᱱᱟ ᱠᱚᱨᱮ ᱛᱚ ᱫᱚᱢᱮ ᱦᱟᱠᱩ ᱡᱟᱹᱢᱤᱜ᱾
ᱦᱚᱭ ᱫᱚᱢᱮ ᱮᱠᱫᱚᱢ, ᱰᱮᱞᱤ ᱚᱲᱟᱜ ᱨᱮ ᱦᱟᱹᱠᱩ ᱩᱛᱩ ᱜᱮ ᱦᱩᱭᱩᱜ ᱠᱟᱱᱟ᱾ ᱢᱤᱫ ᱦᱚᱯᱛᱟ ᱠᱷᱚᱱ᱾
ᱚᱸ᱾
ᱡᱚᱠᱷᱚᱱ ᱠᱷᱚᱡ ᱫᱟᱜ ᱮᱥᱴᱟᱴ ᱠᱟᱜ-ᱟᱭ ᱦᱟᱹᱠᱩ ᱟᱨ ᱦᱟᱹᱠᱩ ᱜᱮ᱾
ᱦᱚᱸ, ᱵᱷᱟᱜᱤ ᱜᱮ ᱛᱟᱦᱚᱞᱮ ᱠᱷᱟᱱ᱾
ᱦᱮᱸ᱾
ᱠᱟᱴᱠᱚᱢ ᱠᱚ ᱜᱚᱸᱜᱷᱟ ᱠᱚᱠᱚ ᱧᱟᱢᱚᱜ ᱜᱮᱭᱟ ᱵᱟᱝ? ᱢᱟᱴᱼᱼ ᱴ ᱠᱚᱨᱮᱜ ᱜᱮᱭᱟ ᱵᱷᱟᱜᱤ ᱜᱮ᱾
ᱛᱟᱦᱚᱞᱮ ᱟᱯᱮ ᱫᱚ ᱵᱩᱨᱩ ᱫᱤᱥᱚᱢ ᱥᱮ ᱱᱟᱢᱟᱞ ᱫᱤᱥᱚᱢ?
ᱟᱞᱮ ᱫᱚ ᱵᱩᱨᱩ ᱵᱟᱝ ᱠᱟᱱᱟᱞᱮ ᱟᱞᱮ ᱵᱩᱨᱩ ᱫᱚ ᱢᱮᱱᱟᱜ ᱨᱮᱦᱚᱸ ᱾ ᱥᱟᱦᱟ ᱧᱚᱜ ᱜᱮᱭᱟ, ᱤᱱᱠᱟᱹ ᱮᱢᱱᱤ ᱟᱞᱮ ᱫᱚ ᱵᱤᱨ
ᱦᱮᱸ᱾ ᱟᱞᱮ ᱦᱚᱸ ᱯᱷᱟᱠᱟ ᱴᱟᱺᱰᱤ᱾
ᱚ ᱟᱯᱮ ᱥᱮᱱ ᱫᱚ ᱵᱟᱹᱱᱩᱜ ᱜᱮᱭᱟ ᱵᱤᱨ ᱠᱚ ᱵᱩᱨᱩ ᱠᱚᱫᱚ?
ᱵᱟᱹᱱᱩᱜ ᱜᱮᱭᱟ᱾
ᱮᱠᱟᱞ ᱜᱮ ᱵᱟᱹᱱᱩᱜᱼᱟ ᱥᱮ? ᱠᱟᱹᱴᱤᱡ᱾
ᱮᱠ ᱮᱠᱟᱞ ᱜᱤ ᱵᱚᱱᱩᱣᱟ᱾
ᱛᱟᱦᱚᱞᱮ ᱟᱯᱮᱥᱮᱱ ᱫᱚ ᱚᱱᱟ ᱩᱫ ᱯᱷᱩᱴᱠᱟᱹ ᱠᱚᱫᱚ ᱛᱟᱦᱚᱞᱮ ᱪᱮᱫ ᱞᱮᱠᱟ ᱵᱟᱡᱟᱨ ᱠᱷᱚᱱ ᱠᱤᱨᱤᱧ ᱠᱟᱛᱮ ᱜᱮᱯᱮ ᱡᱚᱢ ᱠᱚᱜᱮ ᱥᱮ ᱪᱮᱫ ᱞᱮᱠᱟ? ᱜᱚᱝᱼᱼ
ᱸ ᱡᱚᱢ ᱜᱮᱭᱟᱞᱮ ᱵᱟᱡᱟᱨ ᱠᱚᱨᱮᱜᱮ ᱠᱤᱨᱤᱧ ᱠᱟᱛᱮᱜ᱾
ᱚᱻ ᱟᱵᱮᱱ ᱫᱚᱵᱮᱱ ᱡᱚᱢ ᱠᱚᱜᱮᱭᱟ ᱥᱮ ᱵᱟᱝ ᱩᱫ ᱠᱚ ᱯᱩᱛᱠᱟᱹ ᱠᱚ᱾ ᱡᱚᱛᱚ ᱦᱚᱲ ᱫᱚ ᱵᱟᱝᱠᱚ ᱡᱚᱢ ᱠᱚᱜᱮᱭᱟ ᱥᱮ ᱟᱫᱮᱱ᱾
ᱦᱮᱸ ᱟᱹᱞᱤᱧ ᱫᱚᱞᱤᱧ ᱡᱚᱢ ᱜᱮᱭᱟ
ᱚ ᱛᱚ
ᱟᱯᱮ ᱠᱚᱫᱚ ᱡᱚᱢ ᱠᱮᱛᱮ ᱥᱟᱞᱟ
ᱦᱮᱸ ᱟᱞᱮ ᱦᱚᱸᱞᱮ ᱡᱚᱢ ᱠᱚ ᱜᱮᱭᱟ ᱠᱟᱨᱚᱱ ᱟᱞ ᱥᱮᱱ ᱫᱚ ᱠᱚ ᱧᱟᱢᱚᱜ ᱜᱮᱭᱟ ᱛᱚ ᱛᱟᱦᱮ ᱵᱟᱝ ᱡᱚᱢ ᱛᱚ ᱵᱟᱝ ᱡᱚᱢ ᱠᱚᱜᱮᱭᱟ
ᱟ
ᱛᱟᱦᱞᱮ ᱟᱯᱮ ᱥᱮᱱ ᱫᱚ ᱩᱱᱠᱩ ᱱᱮᱛᱟᱨ ᱩᱱᱠᱩ ᱚᱲᱟᱜ ᱨᱮ ᱡᱟᱦᱟᱸ ᱠᱚ ᱢᱮᱨᱚᱢ ᱵᱤᱱᱫ